ᱦᱮᱞᱳ ᱡᱚᱦᱟᱨ ᱜᱮ ᱟᱸᱡᱚᱢᱚᱜ ᱠᱟᱱᱟ?
ᱮᱠᱫᱚᱢ ᱟᱸᱡᱚᱢᱚᱜ ᱠᱟᱱᱟ᱾
ᱚᱻ
ᱪᱮᱫ ᱠᱚᱢ ᱪᱤᱠᱟᱹ ᱵᱟᱲᱟᱭᱮᱫᱟ?
ᱦᱚᱸᱜᱚᱭ ᱠᱷᱚᱥᱞᱟ ᱠᱚ ᱛᱟᱥᱮ ᱦᱩᱭ ᱠᱟᱱᱟ ᱚᱱᱟᱠᱜᱮ ᱟᱨ ᱟᱢᱫᱚ?
ᱤᱧᱦᱚ ᱪᱮᱫ ᱦᱚᱸ ᱵᱟᱝ ᱚᱲᱟᱜ ᱠᱚᱨᱮ ᱜᱮ ᱫᱩᱲᱩᱵ ᱵᱟᱲᱟ ᱦᱩᱭᱩ ᱟᱠᱟᱱᱟ᱾
ᱚᱻ ᱟᱪᱪᱷᱟ᱾
ᱦᱚ ᱵᱮᱥ ᱜᱮᱭᱟᱯᱮ?
ᱦᱮᱸ ᱵᱮᱥ ᱜᱮᱭᱟᱞᱮ ᱟᱨ ᱟᱯᱮ ᱜᱮ ᱪᱮᱫᱠᱟ?
ᱟᱞᱮ ᱦᱚᱸ ᱱᱤᱛ ᱞᱮᱠᱟ ᱛᱮᱫᱚ ᱵᱮᱥ ᱜᱮ ᱾
ᱚᱻ
ᱟᱪᱪᱷᱟ ᱪᱮᱫ ᱦᱟᱸ?
ᱠᱟᱹᱢᱤ ᱵᱟᱲᱟ ᱠᱚᱫᱚ ᱪᱮᱫ ᱠᱚ ᱦᱳᱭᱳᱜ ᱠᱟᱱ ᱜᱮᱭᱟ?
ᱠᱟᱹᱢᱤ ᱫᱚ ᱱᱤᱛᱚᱜ ᱫᱚ ᱪᱮᱫ ᱦᱚᱸ ᱠᱟᱹᱢᱤ ᱠᱚᱫᱚ ᱵᱟᱭ ᱦᱳᱭᱳᱜ ᱠᱟᱱᱟ ᱫᱟᱜ ᱦᱚᱸ ᱵᱟᱭ ᱫᱟᱜ ᱮᱫ ᱛᱮ ᱾ ᱟᱯᱷᱚᱨ ᱠᱚᱦᱚᱸ ᱵᱟᱝ ᱜᱟᱱ ᱠᱟᱱᱟ ᱾
ᱦᱩᱸᱻ ᱛᱚ
ᱛᱟᱦᱮᱞᱮ ᱟᱯᱮᱥᱮᱫ ᱫᱚ ᱠᱷᱚᱥᱞᱟ ᱟᱹᱰᱤ ᱡᱳᱨ ᱠᱚ ᱪᱟᱥ ᱜᱮᱭᱟ ᱡᱟᱹᱱᱤᱡ ᱠᱷᱟᱱ?
ᱦᱮᱸᱻ ᱪᱟᱥ ᱜᱮᱭᱟ ᱠᱚ ᱫᱚᱢᱮ ᱜᱮ ᱾ ᱟᱫᱚ ᱱᱤᱭᱟᱹ ᱵᱟᱨ ᱫᱚ ᱩᱱᱟᱹᱜ ᱫᱚ ᱵᱟᱠᱚ ᱪᱟᱥ ᱠᱟᱫᱟ, ᱫᱚᱢᱮ ᱫᱟᱜ ᱠᱮᱫᱟᱭ ᱥᱮ ᱚᱱᱟ ᱮᱴᱤᱱ ᱛᱚᱠᱷᱚᱱ ᱫᱚ ᱟᱫᱚ ᱵᱟᱠᱚ ᱪᱟᱥ ᱠᱟᱜ ᱜᱮᱭᱟ ᱾ ᱠᱚᱢ ᱜᱮᱠᱚ ᱤᱭᱟᱹ ᱠᱟᱫᱟ ᱾
ᱟᱯᱮ ᱥᱮᱫ ᱫᱚ ᱵᱟᱠᱚ ᱪᱟᱥ ᱜᱮ ᱛᱮ?
ᱪᱟᱥ ᱜᱮᱭᱟ ᱠᱚ ᱩᱱᱟᱹᱜ ᱴᱟ ᱪᱟᱥ ᱨᱮᱱᱟᱜ ᱫᱚ ᱩᱯᱚᱡᱩᱠᱛᱚ ᱫᱟᱜ ᱵᱟᱹᱱᱩᱜᱼᱟ ᱾
ᱚᱻ ᱾ ᱠᱷᱚᱥᱞᱟ ᱨᱮᱛᱚ ᱫᱟᱜ ᱫᱚ ᱵᱟᱝ ᱞᱟᱜᱟᱜᱼᱟ ᱾
ᱟᱫᱚ ᱮᱱᱨᱮᱦᱚᱸ ᱛᱚ ᱾
ᱦᱮᱸ ᱦᱮᱸᱻ
ᱱᱚᱛᱮ ᱫᱚ ᱪᱟᱥ ᱞᱮᱠᱟ ᱩᱯᱚᱡᱩᱠᱛᱚ ᱫᱟᱜ ᱜᱮ ᱵᱟᱹᱱᱩᱜ ᱛᱮ ᱩᱱᱟᱹᱜ ᱜᱟᱱ ᱫᱚ ᱵᱟᱝᱠᱚ ᱪᱟᱥ ᱜᱮᱭᱟ ᱾ ᱡᱟᱦᱟᱱᱟᱜ ᱠᱚ ᱪᱟᱥ ᱨᱮᱦᱚᱸ ᱛᱷᱚᱲᱟ ᱛᱷᱩᱲᱤ ᱜᱮ ᱾
ᱚᱻ ᱟᱨ ᱛᱟᱦᱚᱞᱮ ᱚᱱᱛᱮ ᱫᱚ ᱪᱮᱫ ᱠᱚ ᱪᱟᱥ ᱦᱩᱭᱩᱜᱼᱟ ᱟᱯᱮᱥᱮᱫ ᱫᱚ?
ᱪᱟᱥ ᱫᱚ ᱠᱟᱹᱴᱤᱡ ᱠᱟᱹᱴᱤᱡ ᱫᱚ ᱡᱷᱚᱛᱚ ᱜᱮᱠᱚ ᱪᱟᱥᱟ ᱾ ᱢᱟᱱᱮ ᱱᱚᱝᱠᱟ ᱞᱮᱭ ᱜᱟᱱᱚᱜᱼᱟ ᱵᱮᱸᱜᱟᱲ ᱫᱚ, ᱵᱮᱞᱟᱛᱤ ᱫᱚ ᱟᱫᱚ ᱢᱟᱱᱮ ᱡᱚᱛᱚ ᱥᱤᱡᱤᱸᱱ ᱨᱮᱠᱚ ᱪᱟᱥᱟ ᱾ ᱡᱟᱦᱟᱸᱴᱟᱜ ᱥᱤᱡᱤᱱ ᱨᱮ ᱡᱟᱦᱟᱸ ᱦᱩᱭᱩᱜᱼᱟ ᱾ ᱥᱚᱥ
ᱚ ᱻ
ᱠᱟᱨᱞᱟ, ᱵᱚᱨᱵᱚᱴᱤ
ᱚᱱᱠᱟ ᱟᱨ, ᱚᱻ ᱡᱚᱛᱚ ᱨᱚᱠᱚᱢᱟᱜ ᱠᱚ ᱪᱟᱥᱟ ᱾
ᱪᱟᱥ ᱜᱮᱭᱟ ᱾ ᱦᱮᱸᱻ ᱛᱚᱵᱮ ᱮᱻ ᱡᱟᱹᱱᱤᱡ ᱠᱷᱟᱱ ᱟᱯᱮᱥᱮᱫ ᱡᱟᱦᱟᱸ ᱛᱤᱱᱟᱹᱜ ᱜᱟᱱ ᱦᱩᱭᱩᱜᱼᱟ ᱚᱱᱠᱟ ᱫᱚ ᱵᱟᱝ ᱠᱚᱢ ᱜᱮ ᱮᱠᱟᱞ ᱾
ᱚᱸᱻ ᱟᱞᱮᱥᱮᱫ ᱫᱚ ᱦᱩᱭᱩᱜ ᱜᱮᱭᱟ ᱵᱷᱟᱜᱮ ᱜᱮ ᱾ ᱟᱨ ᱦᱩᱲᱩ ᱠᱚ ᱛᱟᱦᱚᱞᱮ ᱪᱮᱫ ᱞᱮᱠᱟ ᱦᱩᱭᱩᱜ ᱜᱮᱭᱟ ᱡᱚᱠᱷᱚᱱ ᱵᱚᱨᱥᱟ ᱨᱮᱯᱮ ᱨᱚᱦᱚᱭ ᱜᱮᱭᱟ ᱫᱟᱜ ᱫᱤᱱ?
ᱵᱚᱨᱥᱟ ᱨᱮᱛᱮᱜ ᱦᱳᱲᱳ ᱦᱳᱭᱳᱜᱼᱟ ᱾ ᱱᱚᱝᱠᱟ ᱫᱷᱚᱨᱚᱱ ᱨᱮᱫᱚ ᱟᱞᱮᱥᱮᱫ ᱫᱚ ᱵᱟᱝᱠᱚ ᱪᱟᱥᱟ ᱾
ᱟᱞᱮ ᱥᱮᱫ ᱫᱚ ᱟᱞᱮ ᱥᱮᱫ ᱥᱮᱫ ᱫᱚ ᱪᱟᱥ ᱫᱚᱠᱚ ᱪᱟᱥᱟ ᱟᱞᱮ ᱜᱮ ᱵᱟᱞᱮ ᱪᱟᱥ ᱜᱮᱭᱟ ᱾ ᱦᱳᱭᱳᱜ ᱛᱟᱠᱚ ᱜᱮᱭᱟ ᱵᱷᱟᱹᱜᱮ ᱜᱮ ᱾
ᱟᱫᱚ ᱟᱯᱮ ᱫᱚ ᱥᱮᱞᱚ ᱢᱮᱱᱟᱜᱼᱟ ᱾ ᱟᱞᱮ ᱫᱚ ᱱᱚᱛᱮ ᱫᱚ ᱥᱮᱞᱚ ᱴᱮᱞᱚ ᱪᱮᱫ ᱦᱚᱸ ᱵᱟᱹᱱᱩᱜ ᱾
ᱵᱟᱝ ᱟᱞᱮ ᱥᱮᱫ ᱫᱚ ᱥᱮᱞᱚ ᱠᱚᱫᱚ ᱵᱟᱹᱱᱩᱜᱼᱟ ᱾ ᱤᱭᱟᱹ ᱥᱮᱨᱢᱟ ᱟᱥᱛᱮ ᱪᱟᱥ ᱠᱚᱫᱚ ᱦᱳᱭᱳᱜ ᱜᱮᱭᱟ ᱾ ᱠᱮᱱᱮᱞ ᱫᱟᱜ ᱠᱚ ᱟᱲᱟᱼᱜ ᱫᱚ ᱟᱞᱮ ᱥᱮᱫ ᱫᱚ ᱾
ᱚᱻ ᱾ ᱟᱞᱮᱥᱮᱫ ᱢᱟ ᱠᱮᱱᱮᱞ ᱦᱚᱸ ᱵᱟᱹᱱᱩᱜ ᱜᱮᱭᱟ ᱾
ᱚᱸᱻ ᱟᱨ ᱛᱟᱦᱚᱞᱮ ᱡᱚᱢ ᱵᱟᱲᱟ ᱦᱳᱭᱱᱟ?
ᱦᱮᱸᱻ ᱡᱚᱢ ᱵᱟᱲᱟ ᱦᱩᱭᱮᱱ ᱠᱟᱛᱮᱜ ᱜᱮ ᱦᱚᱸᱜᱼᱚᱭ ᱡᱤᱨᱟᱹᱣ ᱦᱩᱭ ᱠᱟᱱᱟ ᱾
ᱚᱸᱻ
ᱟᱫᱚ ᱦᱚᱸᱜᱼᱚᱭ ᱡᱮ ᱟᱢᱵᱟᱵᱩᱛᱤ ᱯᱟᱛᱟ ᱥᱳᱨᱳᱜ ᱠᱟᱱᱟ ᱾ ᱟᱯᱮ ᱥᱮᱫ ᱫᱚ ᱟᱢᱵᱟᱵᱩᱛᱤ ᱪᱮᱫ ᱞᱮᱠᱟ ᱠᱚ ᱢᱟᱱᱟᱣ ᱜᱮᱭᱟ ᱜᱮᱭᱟ?
ᱟᱞᱮᱥᱮᱫ ᱟᱢᱵᱟᱵᱚᱛᱤ ᱵᱷᱟᱜᱮ ᱜᱮᱠᱚ ᱢᱟᱱᱟᱣᱟ ᱾ ᱫᱤᱫᱤ ᱛᱟᱠᱚ, ᱛᱮᱸᱭᱟᱝ ᱛᱟᱠᱚ ᱱᱮᱣᱛᱟ ᱠᱚ ᱦᱤᱭᱳᱜ ᱜᱮᱭᱟ ᱾ ᱟᱫᱚ ᱦᱮᱡ ᱠᱷᱟᱱ ᱠᱚ ᱦᱤᱡᱩᱜ ᱜᱮᱭᱟ ᱾ ᱟᱨ ᱡᱷᱚᱛᱚ ᱦᱚᱲᱟᱜ ᱠᱚ ᱞᱟᱹᱭᱟᱠᱚ ᱵᱟᱯᱞᱟ ᱦᱩᱭ ᱞᱮᱱ ᱠᱷᱟᱱ ᱠᱚ ᱞᱟᱹᱭᱟ ᱠᱚ ᱵᱟᱯᱞᱟ ᱦᱳᱭ ᱞᱮᱝᱠᱷᱟᱱ ᱠᱚ ᱞᱟᱹᱭᱟ ᱡᱟᱣᱟᱭ ᱚᱲᱟᱜ ᱨᱮᱜᱮ ᱡᱷᱚᱛᱚ ᱠᱤᱪᱷᱩ ᱢᱟᱱᱮ ᱡᱚᱢ ᱧᱩ ᱚᱸᱰᱮ ᱜᱮ ᱠᱚ ᱞᱟᱹᱭᱟ ᱵᱷᱟᱜᱮᱭᱟ ᱾ ᱢᱤᱫ ᱥᱟᱶ ᱛᱮᱠᱚ ᱦᱮᱸ ᱾ ᱞᱟᱹᱭᱟᱠᱚ ᱚᱸᱰᱮ ᱵᱟᱹᱜᱤ ᱠᱟᱛᱮᱫ ᱠᱤ ᱱᱚᱸᱰᱮ ᱞᱮ ᱦᱤᱡᱩᱜᱼᱟ, ᱦᱟᱸᱰᱮ ᱦᱚᱸᱠᱚ ᱞᱟᱹᱭᱟ ᱢᱤᱫ ᱥᱟᱶ ᱛᱮᱵᱚᱱ ᱡᱚᱢ ᱧᱩᱸᱭᱟ ᱱᱚᱰᱮ ᱜᱮ ᱾
ᱚᱻ
ᱟᱨ ᱡᱤᱞ ᱠᱚᱞᱮ ᱯᱤᱴᱷᱟᱹᱭᱟ, ᱟᱯᱮ ᱫᱚᱯᱮ ᱯᱤᱴᱷᱟᱹᱭᱟᱥᱮ ᱵᱟᱝ?
ᱟᱞᱮ ᱥᱮᱫ ᱫᱚ ᱡᱤᱞ ᱠᱚᱫᱚ ᱵᱟᱝᱠᱚ ᱯᱤᱴᱷᱟᱹᱭ ᱜᱮᱭᱟ ᱟᱨ ᱢᱤᱫ ᱵᱟᱨᱭᱟ ᱚᱲᱟᱜ ᱫᱚᱠᱚ ᱯᱤᱴᱷᱟᱹᱭ ᱜᱮᱭᱟ, ᱚᱱ ᱠᱟ ᱥᱚᱠ ᱠᱟᱛᱮ ᱟᱢᱵᱟ-ᱵᱚᱛᱤ ᱧᱩᱛᱩᱢ ᱛᱮ ᱟᱨ ᱪᱮᱫ, ᱡᱟᱦᱟᱸᱭ ᱡᱟᱦᱟᱸᱭ ᱠᱚ ᱡᱮᱢᱚᱱ ᱢᱟᱱᱮ ᱡᱚᱛᱚ ᱦᱚᱲ ᱫᱚ ᱵᱟᱝᱜᱮ ᱾ ᱟᱞᱮᱥᱮᱫ ᱫᱚ ᱵᱤᱥᱮᱥ ᱠᱟᱭᱛᱮ ᱟᱢᱵᱟᱚᱵᱚᱛᱤ ᱫᱚ ᱱᱚᱝᱠᱟ ᱠᱚ ᱢᱟᱱᱟᱣᱟ ᱢᱟᱱᱮ ᱯᱮᱲᱟ ᱫᱚᱠᱚ ᱞᱟᱹᱭᱟᱫ ᱠᱚ ᱵᱟᱠᱚ ᱞᱟᱹᱭᱟᱜ ᱠᱚ, ᱯᱮᱲᱟ ᱠᱚ ᱦᱮᱡ ᱮᱱ ᱟᱨ ᱵᱟᱠᱚ ᱦᱮᱡ ᱮᱱ ᱱᱤᱡᱮ ᱟᱯᱱᱟᱨᱟᱜ ᱚᱲᱟᱜ ᱨᱮ ᱡᱤᱞ ᱟᱹᱜᱩᱭ ᱢᱮ ᱵᱷᱟᱹᱜᱤ ᱵᱷᱟᱹᱜᱤ ᱤᱥᱤᱱ ᱢᱮ ᱡᱚᱢ ᱢᱮ ᱧᱩᱭ ᱢᱮ, ᱟᱨ ᱡᱩᱫᱤ ᱡᱟᱦᱟᱱᱟᱜ ᱛᱟᱦᱮᱱ ᱛᱟᱢᱟ ᱢᱚᱱᱮ ᱠᱟᱜ ᱠᱟᱱᱴᱷᱟᱲ ᱵᱮᱞᱮ ᱥᱮ ᱩᱞ ᱵᱮᱞᱮ ᱵᱤᱥᱮᱥ ᱠᱟᱭᱛᱮ ᱢᱟᱱᱮ ᱵᱤᱥᱮᱥ ᱠᱚᱨᱮ ᱫᱚ ᱠᱟᱱᱴᱷᱟᱲ ᱵᱮᱞᱮ ᱜᱮ, ᱟᱫᱚ ᱠᱟᱱᱴᱷᱟᱲ ᱵᱮ ᱞᱮ ᱵᱟᱝ ᱛᱟᱦᱮᱱ ᱠᱷᱟᱡ ᱫᱚ ᱵᱟᱭ ᱧᱟᱢ ᱠᱷᱟᱡ ᱫᱚ ᱩᱞ ᱵᱤᱞᱤ ᱡᱚᱢ ᱠᱟᱛᱮ ᱦᱚᱸ ᱯᱟᱨᱚᱢᱟᱭ᱾
ᱦᱮᱸ ᱚᱝᱠᱟ ᱜᱮ ᱟᱫᱚ ᱱᱮᱣᱛᱟ ᱫᱚ ᱵᱟᱝ ᱱᱮᱣᱛᱟ ᱠᱚ ᱦᱩᱭᱩᱜᱼᱟ, ᱟᱨ ᱡᱩᱫᱤ ᱵᱟᱠᱚ ᱦᱮᱡ ᱫᱟᱲᱮ ᱠᱟᱫᱟ ᱡᱟᱦᱟᱱᱟᱜ ᱨᱮ ᱱᱮᱛᱟ ᱦᱩᱭ ᱟᱠᱟᱱᱟ ᱟᱫᱚ ᱟᱸᱢ ᱟᱭᱳ ᱛᱟᱠᱚ ᱫᱚᱠᱚ ᱞᱟᱹᱭᱟ ᱛᱟᱞᱦᱮ ᱱᱚᱣᱟ ᱨᱮᱵᱚᱱ ᱱᱮᱣᱛᱟ ᱠᱚᱣᱟ ᱡᱩᱫᱤ ᱠᱚ ᱦᱤᱡᱩᱜ ᱠᱷᱟᱱ ᱾ ᱩᱫᱽᱜᱟᱹᱨ ᱜᱚᱨᱚᱢ ᱨᱮ ᱵᱟᱠᱚ ᱦᱮᱡ ᱫᱟᱲᱮ ᱠᱟᱱᱟ ᱜᱤᱫᱽᱨᱟᱹ ᱠᱚ ᱦᱮᱱᱟᱜ ᱠᱚᱛᱟ ᱠᱚᱣᱟ ᱥᱮ, ᱟᱫᱚ ᱴᱷᱟᱱ ᱤᱭᱟᱹ ᱚᱭᱮᱫᱟᱨ ᱠᱚ ᱠᱟᱹᱴᱤᱡ ᱦᱟ ᱴᱷᱤᱠ ᱢᱚᱛᱚ ᱦᱮᱱᱟᱜᱼᱟ, ᱟᱫᱚ ᱱᱮᱣᱛᱟ ᱞᱮᱠᱚ ᱠᱷᱟᱱ ᱦᱮᱡ ᱡᱩᱜ ᱟᱠᱚ ᱡᱩᱫᱤ ᱠᱚ ᱢᱮᱱᱠᱷᱟᱱ ᱪᱟᱞᱟᱜ ᱟᱵᱚᱱ ᱛᱟᱦᱚᱞᱮ ᱠᱚ ᱞᱟᱹᱭᱟ ᱵᱟᱝᱠᱷᱟᱱ ᱵᱟᱠᱚ ᱦᱤᱡᱩᱜ ᱜᱮᱭᱟ ᱩᱱᱟᱹᱜ ᱫᱚ, ᱟᱫᱚ ᱱᱮᱣᱛᱟ ᱫᱚ ᱦᱩᱭᱩᱜ ᱜᱮᱭᱟ ᱾
ᱦᱮᱸ ᱾ ᱟᱻ ᱟᱯᱮᱥᱮᱜ ᱨᱚᱡᱚ ᱠᱚ ᱢᱟᱱᱟᱣ ᱜᱮᱭᱟ?
ᱵᱟᱝ ᱜᱮ ᱟᱞᱮ ᱥᱮᱫ ᱫᱚ ᱱᱚᱛᱮ ᱫᱚ ᱚᱱᱟ ᱫᱚ ᱵᱟᱠᱚ ᱢᱟᱱᱟᱣᱟ, ᱪᱮᱫ ᱠᱟᱱᱟ ᱚᱱᱟ ᱫᱚ ᱨᱚᱡᱚ ᱫᱚ?
ᱨᱚᱡᱚ ᱫᱚ ᱚᱱᱟ ᱫᱚ ᱟᱵᱚ ᱱᱚᱛᱮ ᱵᱮᱝᱜᱚᱞ ᱫᱤᱥᱚᱢ ᱨᱮᱱᱟᱜ ᱫᱚ ᱵᱟᱝ ᱠᱟᱱᱟ, ᱚᱱᱟᱛᱚ ᱮᱸᱻ ᱚᱱᱟ ᱠᱚᱫᱚ ᱵᱮᱥᱤ ᱠᱚ ᱢᱟᱱᱟᱣᱟ ᱡᱟᱹᱥᱛᱤ ᱠᱟᱭᱛᱮ ᱩᱲᱤᱥᱥᱟ ᱨᱮ᱾
ᱳᱲᱤᱥᱟ ᱚᱱᱛᱮ ᱜᱮ!
ᱦᱮᱸ, ᱛᱚᱵᱮ ᱨᱚᱡᱚ ᱫᱚ ᱟᱵᱚ ᱢᱟᱱᱮ ᱥᱟᱱᱛᱟᱲ ᱠᱚᱣᱟᱜ ᱦᱚᱸ ᱵᱟᱝ ᱠᱟᱱᱟ, ᱡᱫᱤᱭᱳ ᱢᱟᱱᱮ ᱮᱴᱟᱜ ᱡᱟᱹᱛ ᱠᱚᱣᱟᱜ ᱠᱟᱱᱟ, ᱠᱤᱱᱛᱩ ᱩᱲᱤᱥᱥᱟ ᱫᱤᱥᱚᱢ ᱨᱮᱱ ᱫᱚ ᱥᱮ ᱠᱤᱪᱷᱩ ᱥᱟᱱᱛᱟᱲ ᱫᱚ ᱨᱚᱡᱚ ᱦᱚᱸᱠᱚ ᱢᱟᱱᱟᱣᱮᱫᱟ ᱟᱨ ᱪᱮᱫ ᱾ ᱟᱨ ᱚᱱᱟ ᱫᱚ ᱵᱤᱥᱮᱥ ᱠᱟᱭ ᱛᱮᱫᱚ ᱪᱮᱫ ᱦᱚᱸ ᱵᱟᱝ ᱠᱟᱱᱟ ᱾ ᱚᱱᱟ ᱫᱚ ᱥᱩᱫᱩ ᱩᱸᱻ ᱚᱱᱟ ᱦᱮᱲᱮᱢ ᱯᱟᱱ ᱢᱮᱫᱴᱟᱝ ᱠᱟᱛᱮᱜ ᱡᱚᱢ ᱦᱩᱭᱩᱜᱼᱟ, ᱟᱨ ᱚᱱᱟ ᱫᱚᱞᱱᱟ ᱢᱟᱱᱮ ᱟᱵᱚ ᱫᱚ ᱡᱟᱦᱟᱸ ᱠᱩᱠᱩ ᱵᱚᱱ ᱞᱟᱹᱭᱟ, ᱚᱱᱟ ᱨᱮ ᱫᱮᱡ ᱠᱟᱛᱮᱜ ᱠᱩᱠᱩᱜ ᱞᱟᱜᱟᱜᱼᱟ ᱵᱟᱥ ᱤᱱᱟᱹᱜᱮ ᱨᱚᱡᱚ ᱾
ᱚ, ᱚᱱᱟᱜᱮ ᱾
ᱦᱮᱸ ᱦᱮᱸ ᱾
ᱟᱯᱮ ᱫᱚ ᱛᱟᱦᱚᱞᱮ ᱵᱟᱯᱮ ᱯᱤ ᱫᱤᱱ ᱠᱚᱼᱼ
ᱡᱮᱞ ᱫᱚᱞᱮ ᱯᱤᱴᱷᱟᱹᱭ ᱜᱮᱭᱟ ᱱᱚᱣᱟ ᱟᱢᱵᱟᱵᱛᱤ ᱨᱮᱫᱚ ᱵᱟᱝᱞᱮ ᱯᱤᱴᱷᱟᱹᱭ ᱜᱮᱭᱟ, ᱱᱚᱝᱠᱟ ᱵᱟᱦᱟ ᱨᱮ ᱥᱚᱦᱚᱨᱟᱭ ᱨᱮ ᱾ ᱩᱱ ᱡᱚᱦᱚᱜ ᱞᱮ ᱯᱤᱴᱷᱟᱹᱭ ᱜᱮᱭᱟ, ᱛᱟᱨᱯᱚᱨᱮ ᱚᱱᱟ ᱩᱸᱻ ᱟᱨᱚ ᱚᱱᱟ ᱟᱭᱢᱟ ᱨᱚᱠᱚᱢ ᱯᱚᱨᱚᱵᱽ ᱢᱮᱱᱟᱜ ᱛᱟᱵᱚᱱ ᱜᱮᱭᱟ ᱛᱚ ᱥᱟᱦᱟᱞ ᱞᱩᱰᱟᱹ ᱫᱚ ᱾ ᱟᱨᱫᱚ ᱪᱮᱫ ᱠᱚᱠᱚ ᱞᱟᱹᱭ ᱫᱚ, ᱩᱱᱟᱹᱜ ᱵᱟᱹᱧ ᱫᱤᱥᱟᱹᱭᱮᱫᱼᱟ, ᱱᱤᱛᱚᱜ ᱫᱚ, ᱛᱚ ᱚᱱᱟ ᱠᱚᱨᱮ ᱜᱮ, -ᱼ ᱡᱤᱞ ᱯᱤᱴᱷᱟᱹ ᱠᱚᱫᱚ, ᱦᱩᱭᱩᱜ ᱛᱟᱦᱮᱱᱟ,
ᱛᱟᱦᱚᱞᱮ ᱤᱭᱟᱹ, ᱠᱟᱱᱴᱷᱟᱲ ᱨᱮᱱᱟᱜ, ᱞᱩᱪᱤ ᱠᱚᱫᱚᱢ ᱡᱚᱢ, ᱟᱠᱟᱫ ᱜᱮᱭᱟ ᱥᱮ, ᱵᱟᱝ,?
ᱠᱟᱱᱴᱷᱟᱲ ᱨᱮᱱᱟᱜ, ᱞᱩᱪᱤ ᱠᱚᱢᱟ, ᱵᱟᱝ ᱠᱚ, ᱵᱮᱱᱟᱣ ᱵᱟᱲᱟ ᱟᱠᱟᱫ ᱫᱚ
ᱚᱻ ᱾
ᱠᱟᱭᱨᱟ ᱵᱤᱞᱤ ᱨᱮᱱᱟᱜ ᱵᱚᱨᱚᱝ ᱢᱤᱜ ᱨᱚᱠᱚᱢ ᱯᱤᱴᱷᱟᱹᱧ ᱡᱚᱢ ᱵᱟᱲᱟ ᱣᱟᱠᱟᱜᱼᱟ, ᱟᱱᱟ ᱥᱩᱱᱩᱢ ᱨᱮᱠᱚ ᱤᱥᱤᱱᱟ,
ᱚᱱᱟ ᱫᱚ ᱪᱮᱠᱟ ᱠᱟᱛᱮ ᱠᱚ ᱤᱥᱤᱱᱟ?
ᱚᱱᱟ ᱫᱚ ᱚᱱᱟ ᱩᱸ ᱪᱚᱜ ᱦᱚᱞᱚᱝ, ᱚᱱᱟ ᱠᱟᱭᱨᱟ ᱥᱟᱞᱟᱜ ᱠᱚ ᱥᱤᱯᱤ ᱢᱮᱥᱟ ᱠᱮᱜ ᱜᱮ, ᱟᱨ ᱛᱷᱳᱲᱟᱜᱟᱱ ᱥᱩᱡᱤ ᱠᱚ ᱞᱟᱜᱟᱣᱟᱫ ᱜᱮ, ᱢᱟᱱᱮ ᱟᱫᱚ ᱟᱢ ᱡᱮᱢᱚᱱ ᱞᱟᱜᱟᱣ ᱥᱟᱱᱟ ᱢᱮᱭᱟ, ᱥᱩᱡᱤᱢ ᱞᱟᱜᱟᱣ ᱫᱟᱲᱮᱜᱼᱟ, ᱠᱟᱭᱨᱟᱢ ᱞᱟᱜᱟᱣ ᱫᱟᱲᱮᱜᱼᱟ, ᱠᱤᱥᱢᱤᱥ, ᱵᱟᱫᱟᱢ, ᱱᱟᱲᱠᱮᱹᱞ, ᱪᱷᱟ ᱛᱤᱱᱟᱹᱜ ᱮᱢ ᱞᱟᱜᱟᱣ ᱫᱟᱲᱮᱜ ᱩᱸ ᱥᱤᱯᱤ, ᱢᱮᱥᱟ ᱥᱤᱯᱤ ᱢᱮᱥᱟ ᱠᱮᱜ ᱜᱮᱠᱚ ᱟᱨ ᱩᱸ ᱥᱳ ᱮᱸ ᱥᱩᱱᱩᱢᱮ ᱞᱚᱞᱚ ᱠᱮᱜ ᱜᱮ ᱟᱨ ᱚᱱᱟᱨᱮ ᱠᱟᱹᱴᱤᱡ-ᱠᱟᱹᱴᱤᱡ ᱫᱩᱞ ᱫᱤ ᱠᱮᱜ ᱜᱮ᱾ ᱢᱟᱱᱮ ᱴᱷᱤᱠ ᱜᱩᱲ ᱯᱤᱴᱷᱟᱹ ᱞᱮᱠᱟ, ᱟᱫᱚ ᱜᱩᱲ ᱯᱤᱴᱷᱟᱹ ᱫᱚ ᱡᱮᱢᱚᱱ ᱪᱟᱯᱲᱟ ᱠᱟᱛᱮ ᱨᱮᱰᱤ ᱠᱟᱛᱮ ᱵᱚᱱ ᱠᱷᱟᱸᱡᱮᱭᱟ᱾ ᱪᱤᱱᱤ ᱫᱚ ᱟᱫᱚ ᱡᱮᱢᱚᱱ ᱦᱮᱲᱮᱢ ᱩᱸ ᱪᱤᱱᱤ ᱫᱚ, ᱪᱤᱱᱤ ᱠᱚ ᱞᱟᱜᱟᱜᱼᱟ, ᱜᱩᱲ ᱫᱚ ᱵᱟᱠᱚ ᱞᱟᱜᱟ ᱟᱜ ᱜᱮᱭᱟ᱾ ᱟᱫᱚ ᱪᱤᱱᱤ ᱛᱚ ᱡᱮᱢᱚᱱ ᱢᱟᱱᱮ ᱦᱮᱲᱮᱢ ᱮᱸ ᱢᱚᱱᱮᱭᱟ ᱡᱮᱹᱧ, ᱵᱮᱱᱟᱣᱟ ᱚᱱᱠᱟᱜᱮ ᱞᱟᱜᱟᱣᱟᱫ ᱜᱮ᱾ ᱱᱟᱹ ᱫᱚᱢᱮ ᱦᱮᱲᱮᱢ ᱞᱮᱠᱷᱟᱱ ᱦᱚᱸ ᱥᱮ ᱵᱟᱝ ᱥᱤᱵᱤᱞᱟ ᱥᱮ,
ᱦᱮᱸ, ᱡᱮᱢᱚᱱ ᱦᱮᱲᱮᱢ ᱟᱨᱠᱤ ᱫᱚᱨᱠᱟᱨᱚᱜᱼᱟ᱾ ᱡᱚᱢ ᱥᱟᱱᱟᱭᱮᱭᱟ, ᱡᱩᱫᱤ ᱵᱮᱥᱤ ᱦᱚᱲᱮᱢ ᱡᱚᱢ ᱵᱩᱡᱷᱟᱹᱣᱱᱟ ᱵᱮᱥᱤ ᱞᱟᱜᱟᱣ ᱫᱟᱭ,
ᱦᱟᱣᱳᱭ ᱦᱳᱭ ᱦᱳᱭ,
ᱦᱩᱸ,
ᱟᱫᱚ ᱠᱟᱭᱨᱟ ᱞᱟᱜᱟᱣᱟᱜ ᱠᱷᱟᱡ ᱫᱚ, ᱠᱤᱪᱷᱩ ᱦᱚᱲ ᱫᱚ ᱢᱚᱱᱮᱭᱟᱭ ᱡᱩᱫᱤ ᱪᱤᱱᱤ ᱵᱟᱹᱧ ᱞᱟᱜᱟᱣᱼᱟ, ᱚᱱᱟᱱ ᱱᱟᱜ ᱩᱥ ᱱᱮ ᱥᱚᱲᱚᱢ ᱛᱮᱹᱜᱮᱹᱧ ᱡᱚᱢ ᱫᱟᱲᱮᱜᱼᱟ, ᱛᱷᱟᱞᱮ ᱚᱱᱟ ᱦᱚᱸ ᱴᱷᱤᱠ ᱜᱮᱭᱟ᱾
ᱩᱱᱟᱹᱜ ᱛᱩᱱᱟᱹᱜ ᱠᱟᱭᱨᱟ ᱫᱚ ᱫᱚᱢᱮ ᱮᱠᱴᱟ ᱵᱟᱝ ᱦᱮᱲᱮᱢᱟᱛᱚ, ᱪᱤᱠᱟᱹᱢ ᱡᱚᱢᱟ?
ᱚᱱᱟ ᱜᱮᱛᱚ ᱵᱮᱥᱴ ᱵᱩᱡᱷᱟᱹᱜᱼᱟ, ᱚᱱᱟ ᱫᱚ ᱠᱷᱟᱹᱞᱤ ᱥᱚᱸ ᱞᱟᱹᱜᱤᱫ ᱛᱮ ᱫᱚ᱾
ᱚ,
ᱟᱫᱚᱻ ᱩᱸ ᱡᱟᱡᱽ ᱡᱮᱢᱚᱱ ᱢᱟᱱᱮ ᱛᱷᱚᱲᱟ-ᱛᱷᱩᱲᱤ ᱫᱚ ᱪᱤᱱᱤ ᱞᱟᱜᱟᱣᱟᱫ ᱜᱮ,
ᱦᱩᱸ,
ᱟ ᱠᱟᱱᱴᱷᱟᱲ ᱫᱚ ᱪᱮᱜᱞᱮᱠᱟ ᱠᱟᱛᱮ ᱠᱚ ᱯᱤᱴᱷᱟᱹᱭᱟ?
ᱠᱟᱱᱸᱴᱷᱟ ᱫᱚ ᱡᱚ ᱠᱚᱥ ᱡᱮᱢᱚᱱᱮᱢ ᱪᱷᱟᱲᱟᱣ ᱠᱮᱫᱟ, ᱡᱟᱝ ᱦᱚᱸ ᱪᱷᱟᱲᱟᱣ ᱠᱟᱛᱮᱫ, ᱡᱟᱦᱟᱭ ᱢᱤᱠᱥᱪᱟᱨ ᱦᱮᱱᱟᱜ ᱩᱱᱤ ᱫᱚ ᱢᱤᱠᱪᱟᱨᱟ, ᱡᱟᱦᱟ ᱵᱟᱹᱱᱩᱜ ᱥᱤ- -ᱯᱤ ᱜᱮᱡᱮᱨ ᱠᱟᱛᱮᱜ, ᱛᱟᱯᱚᱨᱮ ᱢᱚᱥᱟᱨᱤ ᱛᱮ ᱪᱷᱟᱹᱠᱱᱤᱭᱟᱜ ᱛᱮᱢ ᱪᱷᱟᱹᱠᱱᱤ ᱠᱮᱫᱟ, ᱪᱷᱟᱹᱠᱱᱤ ᱯᱚᱨᱮ ᱚᱱᱟ ᱨᱮ ᱜᱩᱦᱩᱢ ᱦᱚᱞᱚᱝᱮᱢ ᱞᱟᱜᱟᱣᱫᱟ, ᱪᱤᱱᱤᱢ ᱞᱟᱜᱟᱣᱫᱟ, ᱡᱮᱢᱚᱱ ᱠᱩᱱᱩᱡ ᱛᱟᱯᱚᱨᱮ ᱟᱫᱚ ᱚᱱᱮ ᱛᱚ ᱦᱩᱭᱱᱟ, ᱚᱱᱟᱢ ᱯᱩᱨᱟᱹᱢ ᱢᱟᱠᱷᱟᱣ ᱠᱮᱫᱟᱭ ᱡᱮᱢᱚᱱ ᱱᱩᱪᱤᱭᱟᱠᱚ ᱛᱟᱯᱚᱨᱮ ᱟᱵᱟᱥ ᱩᱸ ᱜᱩᱞᱩ ᱜᱩᱴᱩᱢ ᱵᱮᱱᱟᱣ ᱠᱮᱫᱟ, ᱱᱩᱪᱤᱢ ᱡᱩᱛ ᱠᱮᱫᱟ, ᱛᱟᱯᱚᱨᱮ ᱥᱩᱱᱩᱢ ᱞᱚᱞᱚᱭᱮᱱᱟ, ᱥᱩᱱᱩᱢ ᱮᱸ ᱟᱲᱟᱜ ᱠᱮᱛᱟ ᱛᱟᱨᱮ ᱠᱷᱟᱱ ᱜᱮᱹ ᱦᱩᱭᱱᱟ, ᱚᱱᱟ ᱦᱚ ᱥᱤᱢᱯᱤᱞ ᱜᱮᱭᱟ᱾
ᱟᱰᱤ ᱥᱤᱵᱮᱞᱟ ᱡᱟᱱᱤᱡ ᱠᱷᱟᱱ!
ᱦᱮᱸᱻ, ᱡᱚᱢ ᱟᱫᱚ ᱡᱚᱢ ᱵᱟᱝ ᱦᱩᱭᱩᱜ ᱜᱮᱭᱟ ᱥᱮ ᱠᱟᱱᱴᱷᱟᱫᱽ ᱫᱚ, ᱟᱫᱚ ᱢᱟᱜᱚᱭ ᱞᱟᱹᱭᱟ ᱱᱩᱪᱤ ᱠᱚᱨᱟᱣ ᱯᱮᱱ, ᱵᱟᱢ ᱡᱚᱢ ᱦᱩᱭᱩᱜ ᱠᱷᱟᱱ᱾ ᱟᱫᱚ ᱠᱟᱱᱴᱷᱟᱫᱽ ᱫᱚ ᱩᱱᱟᱹᱜ ᱮᱠᱴᱟ ᱫᱚ ᱵᱟᱝ ᱡᱚᱢ ᱵᱩᱡᱷᱟᱹᱣ ᱱᱤᱡ ᱜᱮᱭᱟ, ᱟᱫᱚ ᱱᱩᱪᱤ ᱠᱟᱛᱮ ᱜᱮ, ᱵᱮᱥᱤ ᱡᱚᱢ ᱦᱩᱭᱩᱜ ᱜᱮᱭᱟ᱾
ᱚ, ᱟᱞᱮ ᱢᱟ ᱚᱱᱠᱟ ᱢᱟ ᱵᱟᱰᱟᱭ ᱜᱮ ᱵᱟᱠᱚ ᱵᱟᱰᱟᱭ ᱛᱟᱞᱮ, ᱟᱞᱮ ᱢᱟ ᱠᱟᱱᱴᱷᱟᱲ ᱢᱟ ᱵᱟᱠᱷᱟᱡ ᱚᱲᱟᱜ ᱨᱮᱜᱮ ᱦᱮᱱᱟᱜ ᱛᱟᱨᱮ᱾ ᱵᱟᱨᱭᱟ ᱵᱟᱨᱭᱟ ᱫᱟᱨᱮ ᱦᱮᱱᱟᱜᱼᱟ, ᱟᱫᱚ ᱚᱱᱠᱟ ᱡᱚᱢᱮᱢ ᱵᱟᱲᱟᱭᱟ ᱛᱚᱵᱮ ᱨᱮᱥᱮᱢ ᱡᱚᱢᱟ!
ᱦᱮᱸ, ᱟᱫᱚ ᱱᱤᱭᱟᱹ ᱵᱟᱨ ᱩᱸ ᱟᱭᱳ ᱢᱮᱛᱟᱭ ᱢᱮ ᱡᱮ, ᱱᱚᱝᱠᱟ ᱠᱟᱛᱮ ᱠᱚᱨᱟᱣ ᱢᱮ,
ᱟᱫᱚᱹᱧ ᱞᱟᱹᱭ ᱭᱟ ᱛᱷᱟ ᱞᱮ, ᱟᱫᱚ ᱚᱱᱟ ᱠᱚ ᱯᱨᱚᱥᱮᱥ ᱦᱚᱛᱚ ᱞᱟᱦᱟᱫᱽ ᱫᱚ ᱵᱟᱲᱟᱭ ᱵᱟᱝ ᱛᱟᱦᱮ ᱠᱟᱱᱟ, ᱟᱫᱚ ᱱᱤᱛᱚᱜ ᱟᱸᱡᱚᱢᱮᱱᱟ, ᱮᱵᱟᱨᱮ ᱞᱟᱹᱭᱟᱭ ᱦᱩᱭᱩᱜᱼᱟ ᱟᱭᱳ ᱡᱮ, ᱱᱚᱝᱠᱟ ᱠᱟᱛᱮ ᱵᱮᱱᱟᱣ ᱢᱮᱥᱮ᱾
ᱦᱮᱸ,
ᱟᱫᱚ ᱥᱤᱵᱤᱞ ᱜᱮᱭᱟ ᱵᱷᱟᱜᱮ ᱜᱮ᱾
ᱛᱟᱦᱚᱞᱮ ᱱᱤᱭᱟᱹ ᱵᱟᱨ ᱟᱢᱵᱟᱵᱚᱛᱤ ᱨᱮ ᱫᱚᱧ ᱢᱮᱛᱟ ᱠᱚᱣᱟ ᱳᱭ ᱠᱟᱱᱴᱷᱟᱲ ᱞᱩᱪᱷᱤ ᱜᱮ ᱦᱩᱭᱪᱚ᱾
ᱦᱮᱸ᱾
ᱟᱞᱮ ᱫᱚ ᱠᱷᱟᱱᱴᱟᱲ ᱮᱢᱱᱤ ᱜᱮᱞᱮ ᱡᱚᱢᱟ ᱛᱤᱭᱳᱜ ᱠᱮᱫ ᱜᱮᱞᱮ ᱵᱚᱜᱚᱡ ᱠᱮᱫ ᱜᱮᱞᱮ᱾ ᱟᱨ ᱡᱟᱝ ᱞᱮ ᱵᱟᱪᱷᱟᱣ ᱠᱮᱫ ᱠᱚ ᱜᱮ ᱟᱨᱼᱼ ᱠᱳᱥ ᱫᱚ ᱢᱤᱫᱴᱟᱝ ᱢᱤᱫᱴᱟᱝ ᱯᱷᱩᱲᱩᱜ ᱨᱮ ᱞᱮ ᱦᱟᱛᱟᱣ ᱠᱮᱫ ᱠᱚ ᱜᱮ ᱟᱫᱚ ᱡᱟᱦᱟᱸᱭ ᱡᱟᱦᱟᱸ ᱞᱮᱠᱟ ᱠᱟᱛᱮᱼᱼ ᱛᱮᱜ ᱡᱚᱢ ᱥᱟᱱᱟᱭᱮᱭᱟ ᱚᱠᱚᱭ ᱫᱚ ᱮᱠᱷᱮᱱ ᱠᱟᱱᱴᱷᱟᱲᱮ ᱡᱚᱢᱟᱭ ᱚᱠᱚᱭ ᱫᱚ ᱠᱟᱱᱴᱷᱟᱲ ᱠᱷᱟᱹᱡᱟᱹᱲᱤ᱾ ᱥᱟᱞᱟᱜ ᱥᱤᱯᱤ ᱢᱮᱥᱟ ᱠᱟᱛᱮᱫ ᱡᱚᱢᱟᱭ᱾
ᱚ ᱫᱚᱢᱮ ᱡᱚ ᱟᱠᱟᱱ ᱛᱟᱯᱮᱭᱟ ᱥᱮ ᱪᱮᱫ ᱠᱟᱱᱴᱷᱟᱲ?
ᱦᱮᱸ ᱰᱷᱮᱨ ᱜᱮ ᱦᱮᱱᱟᱜ-ᱟ, ᱵᱟᱨᱭᱟ ᱫᱟᱨᱮ ᱥᱮ।
ᱟᱞᱮ ᱢᱟ ᱠᱟᱱᱴᱷᱟᱲ ᱜᱮ ᱵᱟᱝ ᱡᱚ ᱟᱠᱟᱱ ᱱᱤᱭᱟᱹ ᱵᱟᱨ ᱫᱚ।
ᱚ ᱫᱟᱨᱮ ᱫᱚ ᱢᱮᱱᱟᱜ-ᱟ?
ᱫᱟᱨᱮ ᱦᱮᱱᱟᱜ ᱨᱮᱦᱚᱸ ᱚᱱᱟ ᱫᱚ ᱵᱚᱭᱮᱥ ᱦᱩᱭ ᱟᱠᱟᱱᱟ ᱟᱹᱰᱤ ᱡᱳᱨ।
ᱚ
ᱟᱫᱚ ᱠᱟᱹᱴᱤᱡ ᱠᱟᱹᱴᱤᱡ ᱡᱚ ᱟᱠᱟᱱᱟ ᱚᱱᱟ ᱨᱮ ᱡᱟᱱᱤᱡ ᱵᱟᱨᱭᱟ ᱠᱟᱛᱮᱜ ᱜᱟᱱ ᱠᱚᱥ ᱦᱮᱱᱟᱜ-ᱟ᱾
ᱵᱟ ᱵᱟ ᱤᱱᱟᱹᱜ ᱠᱟᱹᱴᱤᱡ?
ᱟᱨᱦᱚᱸ ᱚᱱᱟ ᱤᱭᱟᱹ ᱵᱟᱠᱟ ᱴᱮᱨᱟ ᱡᱚ ᱞᱮᱱᱠᱷᱟᱱ ᱫᱚ ᱚᱱᱟ ᱫᱚ ᱵᱷᱟᱜᱤ ᱵᱟᱝ ᱦᱩᱭᱩᱜ-ᱟ ᱵᱟᱨᱭᱟ ᱜᱟᱱ ᱜᱮ ᱛᱟᱦᱮᱸᱱᱟ ᱠᱚᱥ। ᱫᱚ ᱥᱩᱡᱟ ᱦᱩᱸ᱾
ᱚᱱᱠᱟ ᱜᱮ᱾ ᱱᱚᱰᱮ ᱫᱚ ᱟᱞᱮ ᱴᱷᱮᱡ ᱫᱚ ᱡᱚ ᱟᱠᱟᱱ ᱜᱮᱭᱟ ᱢᱟᱨᱟᱝ ᱢᱟᱨᱟᱝ ᱧᱚᱜ ᱜᱮ, ᱛᱚᱵᱮ ᱡᱚᱛᱚ ᱜᱮ ᱱᱮᱥᱼᱼ ᱛᱚ ᱩᱱᱟᱹᱜ ᱪᱮᱴᱷᱟ ᱫᱚ ᱵᱟᱝ ᱡᱚ ᱟᱠᱟᱱᱟ ᱪᱮᱫ ᱞᱮᱠᱟ ᱪᱚᱝ᱾
ᱪᱮᱴᱷᱟ ᱥᱟᱺᱦᱤᱡ ᱫᱚ ᱵᱟᱝ ᱧᱮᱞᱚᱜ ᱠᱟᱱᱟ?
ᱵᱟᱦ ᱱᱮᱥ ᱫᱚ ᱚᱱᱟ ᱠᱟᱱᱴᱷᱟᱲ ᱜᱚᱴᱟ ᱜᱮ ᱚᱱᱠᱟ ᱜᱮ ᱡᱚ ᱟᱠᱟᱱ ᱪᱚ ᱪᱮᱫ ᱪᱚ।
ᱵᱟᱝ ᱜᱚᱴᱟ ᱫᱚ ᱵᱟᱝ ᱡᱚ ᱟᱠᱟᱱᱟ ᱵᱟᱞᱟ ᱥᱟᱠᱟ ᱪᱟᱞᱟᱣ ᱦᱩᱭ ᱞᱮᱱᱟ ᱚᱱᱛᱮ ᱨᱮ ᱠᱟᱱᱴᱷᱟᱲ ᱡᱟ ᱡᱚ ᱟᱠᱟᱱᱟ ᱯᱩᱨᱟᱹ ᱢᱤᱫᱴᱟᱝ ᱫᱟᱨᱮ ᱨᱮ ᱠᱩᱲᱤ ᱯᱚᱸᱪᱤᱥᱴᱤ ᱠᱟᱛᱮᱫ ᱡᱚ ᱟᱠᱟᱱᱟ᱾ ᱟᱫᱚᱧ ᱞᱟᱹᱭ ᱮᱫᱟ ᱟᱢᱵᱟᱵᱚᱛᱤ ᱫᱤᱱ ᱠᱚ ᱥᱮᱫ ᱥᱮᱫ ᱪᱟᱞᱟᱣ ᱦᱩᱭ ᱞᱮᱱᱠᱷᱟᱱᱼᱼ ᱛᱤᱭᱳᱜ ᱠᱟᱛᱮ ᱟᱹᱜᱩᱭᱟ ᱢᱟᱱᱮᱼᱼ ᱢᱤᱫᱴᱟᱝ ᱢᱤᱫᱴᱟᱝ ᱚᱲᱟᱜ ᱨᱮ ᱫᱟᱨᱮ ᱫᱚᱢᱮ ᱠᱟᱛᱮ ᱦᱮᱱᱟᱜ-ᱟ, ᱵᱟᱨᱭᱟ ᱯᱮᱭᱟ ᱯᱩᱱᱭᱟ ᱚᱱᱠᱟ ᱫᱟᱨᱮ ᱦᱮᱱᱟᱜ-ᱟ᱾
ᱚᱠᱟ ᱨᱮ ᱚᱱᱟ ᱫᱚ‍?
ᱚᱱᱟ ᱫᱚ ᱱᱟᱛᱮ ᱤᱭᱟᱹ ᱡᱟᱭᱜᱟ ᱢᱚᱱᱮ ᱵᱟᱝ ᱦᱤᱡᱩᱜ ᱠᱟᱱᱟ ᱤᱭᱟᱹ ᱥᱮ
ᱚᱠᱟ ᱥᱟᱭᱤᱰ ᱱᱟᱥᱮᱱᱟᱜ?
ᱚ ᱚᱱᱮ ᱵᱟᱹᱨᱤᱠᱩᱞ ᱥᱟᱭᱤᱰ᱾
ᱚ ᱦᱩᱸ ᱵᱩᱡᱷᱟᱹᱣ ᱠᱮᱫᱟᱹᱧ᱾ ᱦᱩᱸ᱾ ᱵᱟᱨᱤᱠᱩᱞ ᱛᱮ ᱫᱚ ᱵᱤᱨ ᱫᱤᱥᱚᱢ ᱛᱚ᱾
ᱦᱮᱸ ᱟᱨ ᱚᱱᱟ ᱠᱚ ᱜᱮ ᱵᱮᱥᱤ ᱦᱩᱭᱩᱜ-ᱟ᱾
ᱚᱱᱛᱮ ᱫᱚ ᱡᱚᱛᱚ ᱜᱮ ᱢᱮᱱᱟᱜ-ᱟ᱾
ᱟᱨ ᱡᱚ ᱯᱚᱼᱼ ᱯᱩᱨᱟᱹ ᱫᱟᱨᱮ ᱠᱷᱚᱱ ᱯᱷᱮᱰ ᱠᱷᱚᱱ ᱡᱚ ᱟᱠᱟᱱᱟ ᱟᱫᱚ ᱟᱹᱰᱤ ᱤᱭᱟᱹ ᱧᱮᱞ ᱠᱟᱛᱮ ᱜᱮ ᱟᱹᱰᱤ ᱤᱭᱟᱹ ᱚᱱᱠᱟ ᱫᱚ ᱧᱮᱞ ᱵᱟᱝ ᱦᱩᱭ ᱟᱠᱟᱼᱼ ᱱᱟ ᱦᱮᱱᱟᱜ ᱦᱮᱱᱟᱜ ᱨᱮᱦᱚᱸ ᱚᱲᱟᱜ ᱨᱮ ᱩᱱᱟᱹᱜ ᱫᱚ ᱵᱟᱝ ᱡᱚ ᱟᱠᱟᱱᱟ᱾ ᱵᱚᱲᱚ ᱠᱟᱹᱴᱤᱡ᱾ ᱦᱮᱸ ᱡᱚᱢ ᱫᱚ ᱚᱱᱠᱟ ᱞᱮᱠᱟ ᱫᱚ ᱡᱚᱢ ᱵᱟᱝ ᱦᱩᱭᱩᱜ ᱨᱮᱦᱚᱸ ᱧᱮᱞ ᱠᱟᱜ ᱟᱢ᱾ ᱡᱩᱫᱤ ᱢᱚᱱᱮ ᱛᱚ ᱦᱩᱭᱩᱜ-ᱟ, ᱚᱲᱟᱜ ᱨᱮ ᱫᱟᱨᱮ ᱛᱟᱦᱮᱸᱱ ᱠᱷᱟᱱ ᱧᱮᱞ ᱡᱚᱝ ᱛᱮᱜᱮ ᱛᱚ ᱞᱟᱡ ᱵᱤ ᱠᱚᱜ-ᱟ᱾ ᱡᱚᱢ ᱵᱟᱹᱧ ᱡᱚᱢ ᱚᱱᱟ ᱫᱚ ᱵᱚᱲᱚ ᱠᱟᱛᱷᱟ ᱵᱟᱝ ᱠᱟᱱᱟ ᱛᱟᱦᱮᱸ ᱦᱩᱭᱩᱜᱼᱼ